ᱦᱮᱞᱳ
ᱦᱮᱞᱳ ᱦᱮᱸ ᱡᱚᱦᱟᱨ ᱜᱮ ᱜᱚᱝᱠᱮ। ᱦᱳᱭ ᱦᱳᱭ ᱡᱚᱦᱟᱨ ᱜᱮ ᱥᱟᱹᱜᱩᱱ ᱥᱤᱸᱜᱟᱹᱲ ᱜᱚᱝᱠᱮ। ᱦᱳᱭ ᱪᱮᱫ ᱯᱮ ᱪᱤᱠᱟᱹᱭᱮᱜ ᱠᱟᱱᱟ ᱜᱚᱝᱠᱮ?
ᱜᱚᱝᱠᱮ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱵᱟᱹᱥ ᱥᱮ ᱵᱟᱹᱭᱦᱟᱹᱲ ᱥᱮᱫ ᱨᱮ, ᱟᱵᱮᱱ ᱫᱚ ᱜᱚᱝᱠᱮ ᱪᱮᱫ ᱵᱮᱱ ᱪᱤᱠᱟᱹᱭᱮᱫ ᱛᱮ?
ᱟᱹᱞᱤᱧ ᱦᱚᱸ ᱱᱚᱛᱮ ᱦᱮᱸ ᱢᱟᱴᱷ ᱥᱮᱫ ᱞᱤᱧ ᱫᱩᱲᱩᱵ ᱠᱟᱱᱟ ᱛᱮᱦᱤᱧ ᱫᱚ ᱦᱟᱸᱜ। ᱟᱹᱰᱤ ᱡᱟᱹᱥᱛᱤ ᱜᱮᱭ ᱜᱚᱨᱚᱢ ᱟᱠᱟᱫᱟ ᱥᱮ।
ᱚ
ᱠᱟᱹᱴᱤᱡ ᱛᱟᱨᱟᱥᱤᱧ ᱥᱮᱫ ᱱᱚᱛᱮ ᱞᱤᱧ ᱦᱮᱡ ᱟᱠᱟᱱᱟ। ᱦᱮᱸ ᱵᱟᱹᱭᱦᱟᱹᱲ ᱥᱮᱜ ᱦᱚᱭ ᱡᱚᱢ। ᱟᱸ ᱱᱚᱛᱮ ᱦᱟᱸᱜ ᱞᱤᱧ ᱦᱮᱡ ᱠᱟᱱᱟ ᱡᱚᱛᱚ ᱦᱚᱲᱜᱮ ᱫᱟᱬᱟᱱ ᱠᱚ ᱦᱤᱡᱩᱜ ᱟᱥᱮ। ᱚᱱᱟ ᱠᱷᱟᱹᱛᱤᱨ ᱠᱟᱹᱭ ᱫᱟᱬᱟ ᱦᱚᱸᱞᱤᱧ ᱦᱮᱡ ᱟᱠᱟᱱᱟ।
ᱚᱸ
ᱟᱸ
ᱜᱚᱝᱠᱮ ᱛᱟᱦᱚ, ᱞᱤᱧ ᱞᱟᱹᱭᱮᱫ ᱪᱮᱫ?
ᱦᱮᱸ ᱦᱮᱸ ᱞᱟᱹᱭ ᱵᱮᱱ ᱞᱟᱹᱭ ᱵᱮᱱ
ᱜᱚᱢᱠᱮ ᱞᱤᱧ ᱞᱟᱹᱭ ᱫᱟ ᱛᱮᱦᱮᱧ ᱫᱚ ᱟᱵᱚ ᱱᱚᱣᱟ ᱫᱷᱟᱹᱨᱛᱤᱯᱩᱨᱤ ᱨᱮ ᱡᱟᱸᱦᱟ ᱛᱤᱱᱟᱹᱜ ᱚᱱᱟ ᱫᱟᱨᱮ, ᱱᱟᱹᱲᱤ, ᱠᱚ ᱢᱮᱱᱟᱜ ᱟᱠᱟᱫᱟ ᱫᱟᱨᱮ, ᱱᱟᱹᱲᱤ, ᱫᱷᱤᱨᱤ, ᱫᱟᱜ, ᱱᱚᱣᱟ ᱠᱚ ᱟᱵᱚᱣᱟᱜ ᱞᱟᱭᱤᱯᱷ ᱟᱵᱚᱣᱟᱜ ᱡᱤᱭᱚᱱ ᱥᱟᱞᱟᱜ ᱥᱮ ᱟᱵᱚ ᱥᱟᱶ ᱚᱠᱟᱮᱠᱟ ᱡᱚᱯᱚᱲᱟᱣ ᱢᱮᱱᱟᱜ ᱟᱠ ᱟᱠᱟᱫᱟ ᱱᱚᱜᱼᱚ ᱱᱤᱭᱟᱹ ᱤᱫᱤ ᱠᱟᱛᱮ ᱠᱟᱹᱴᱤᱡ ᱜᱟᱯᱟᱞᱢᱟᱨᱟᱣ ᱞᱮᱱᱠᱟᱱ ᱟᱹᱰᱤᱜᱮ ᱱᱟᱯᱟᱭ ᱠᱚᱜᱼᱟ ᱟᱹᱞᱤᱧ ᱞᱤᱧ ᱢᱚᱱᱮᱭᱟ।
ᱟᱪᱪᱷᱟ ᱦᱳᱭ ᱦᱳᱭ।
ᱦᱮᱞᱳ
ᱚ ᱦᱟᱸ ᱦᱮ ᱦᱳᱭ ᱜᱚᱢᱠᱮ ᱟᱸᱡᱚᱢᱚᱜ ᱠᱟᱱᱟ।
ᱚᱱᱟᱞᱤᱧ ᱞᱟᱹᱭ
ᱞᱟᱹᱭ ᱮᱫᱟ ᱦᱟᱜ ᱦᱮᱸ।
ᱦᱮᱸ
ᱛᱚ ᱱᱚᱣᱟ ᱫᱟᱨᱮ ᱱᱟᱹᱲᱤ ᱵᱟᱠᱷᱨᱟ ᱛᱮᱜᱤᱧ ᱞᱟᱹᱭ ᱮᱫᱟ। ᱛᱚ ᱱᱚᱣᱟ ᱫᱟᱨᱮ ᱱᱟᱹᱲᱤ ᱟᱵᱚ ᱥᱟᱶ ᱫᱚ ᱟᱹᱰᱤᱜᱮ ᱦᱟᱸᱜ ᱡᱚᱯᱚᱲᱟᱣ ᱢᱮᱱᱟᱜᱼᱟ ᱦᱮᱸ ᱥᱮ।
ᱦᱳᱭ-ᱦᱳᱭ।
ᱱᱚᱣᱟ ᱫᱟᱨᱮ ᱠᱷᱟᱹᱛᱤᱨ ᱛᱮ ᱟᱵᱚ ᱟᱹᱰᱤ ᱠᱤᱪᱷᱩ ᱵᱚᱱ ᱧᱟᱢ ᱮᱫᱟ, ᱟᱹᱰᱤ ᱥᱟᱯᱟᱵ ᱠᱚᱵᱚᱱ ᱧᱟᱢ ᱮᱫᱟ ᱦᱮᱸ ᱥᱮ।
ᱦᱳᱭ।
ᱡᱮᱢᱚᱱ ᱫᱟᱨᱮ ᱵᱟᱝ ᱛᱟᱦᱮᱱ ᱢᱟ ᱾ ᱟᱵᱚᱣᱟᱜ ᱚᱠᱥᱤᱡᱮᱱ ᱨᱮᱱᱟᱜ ᱟᱱᱟᱴ ᱦᱩᱭᱩᱜ ᱫᱟᱲᱮᱜᱼᱟ ᱾ ᱥᱮ ᱦᱳᱭᱳᱜᱼᱟ ᱾
ᱦᱳᱭ
ᱥᱮ ᱫᱟᱨᱮ ᱠᱚᱢ ᱛᱟᱦᱮᱸ ᱞᱮᱱᱠᱷᱟᱱ ᱟᱱ ᱚᱠᱥᱤᱡᱮᱱ ᱨᱮᱱᱟᱜ ᱟᱱᱟᱴ ᱦᱩᱭ ᱫᱟᱲᱮᱭᱟᱜᱼᱟ ᱾ ᱛᱚ ᱚᱱᱟ ᱠᱷᱟᱹᱛᱤᱨ ᱛᱮ ᱢᱟᱱᱮ ᱮᱠᱷᱚᱱ ᱱᱤᱛ ᱦᱟᱹᱵᱤᱡ ᱫᱚ ᱧᱮᱞᱚᱜ ᱠᱟᱱᱟ ᱡᱮ ᱟᱵᱚ ᱫᱚ ᱫᱟᱨᱮ ᱞᱟᱜᱟ ᱫᱚ ᱞᱟᱹᱠᱛᱤᱜ ᱠᱟᱱ ᱛᱟᱵᱚᱱᱟ, ᱥᱮ ᱟᱵᱚ ᱱᱚᱣᱟ ᱫᱷᱟᱹᱨᱛᱤ ᱯᱩᱨᱤ ᱨᱮ ᱾ ᱫᱟᱨᱮ ᱫᱚ ᱟᱹᱰᱤ ᱜᱮ ᱠᱚᱢ ᱟᱠᱟᱱᱟ᱾ ᱦᱮᱸ ᱥᱮ।
ᱦᱮᱸ।
ᱛᱚ ᱱᱚᱣᱟ ᱫᱷᱟᱹᱨᱛᱤ ᱨᱮ ᱡᱩᱫᱤ ᱫᱟᱨᱮ ᱵᱟᱝ ᱛᱟᱦᱮᱱ ᱢᱟ᱾ ᱟᱵᱚ ᱢᱟᱹᱱᱢᱤ ᱵᱟᱵᱚᱱ ᱛᱟᱦᱮᱸ ᱫᱟᱲᱮᱭᱟᱜᱼᱟ ᱦᱮᱸ ᱥᱮ
ᱦᱳᱭ ᱾
ᱛᱚ ᱟᱵᱚᱣᱟᱜ ᱱᱚᱣᱟ ᱫᱟᱨᱮ ᱥᱟᱛᱮᱮᱫ ᱫᱚ ᱟᱹᱰᱤ ᱮᱸ ᱜᱟᱹᱦᱤᱨ ᱥᱟᱹᱜᱟᱹᱭ ᱢᱮᱱᱟᱜᱼᱟ ᱾ ᱠᱮᱱᱚ ᱠᱤ ᱫᱟᱦᱨᱮ ᱟᱵᱚ ᱱᱟᱯᱟᱭ ᱚᱠᱥᱤᱡᱮᱱ ᱮᱢᱟᱵᱚᱱ ᱠᱟᱱᱟᱭ ᱾ ᱫᱟᱨᱮ ᱟᱵᱚ ᱡᱚᱢᱟᱜ ᱮᱢᱟᱵᱚᱱ ᱠᱟᱱᱟ ᱦᱮᱸᱥᱮ ᱾ ᱚ ᱫᱟᱨᱮ ᱛᱮ ᱚᱱᱟ ᱫᱟᱨᱮ, ᱫᱟᱨᱮ ᱱᱟᱹᱲᱤ ᱛᱮᱦᱚᱸ ᱟᱵᱚᱨᱮᱱ ᱾ ᱡᱤᱵᱽ ᱡᱤᱭᱟᱹᱞᱤ ᱠᱚ ᱵᱟᱧᱪᱟᱣ ᱠᱚ ᱛᱟᱦᱮᱱ ᱠᱟᱱᱟ ᱦᱮᱸ ᱥᱮ ᱾ ᱱᱚᱣᱟ ᱡᱮᱢᱚᱱ ᱞᱟᱹᱭ ᱞᱮᱠᱷᱟᱱ ᱱᱩᱠᱩ ᱰᱟᱝᱨᱤ ᱠᱚ ᱢᱮᱨᱚᱢ ᱠᱚ ᱾ ᱱᱩᱠᱩ ᱠᱚ ᱯᱟᱞᱦᱟ ᱠᱚ ᱮᱢ ᱦᱩᱭᱩᱜ ᱜᱮᱭᱟ ᱥᱮ ᱜᱷᱟᱸᱥ ᱠᱚ ᱮᱢ ᱦᱩᱭᱩᱜ ᱜᱮᱭᱟ ᱦᱮᱸ ᱥᱮ ᱛᱚ ᱫᱟᱨᱮ ᱱᱟᱹᱲᱤ ᱚᱱᱟ ᱠᱷᱟᱹᱛᱤᱨ ᱛᱮ ᱨᱚᱦᱚᱭ ᱫᱚ ᱟᱹᱰᱤ ᱞᱟᱹᱠᱛᱤ ᱠᱟᱱᱟ᱾ ᱫᱟᱲᱮ ᱡᱮᱢᱚᱱ ᱱᱮᱛᱟᱨ ᱫᱚ ᱦᱟᱸᱜ ᱚᱲᱟᱜ ᱠᱩᱰᱟᱹᱢ ᱨᱮᱜᱮ ᱦᱟᱸᱜ ᱫᱟᱨᱮ ᱫᱚ ᱟᱹᱰᱤ ᱞᱟᱹᱠᱛᱤ ᱠᱟᱱᱟ ᱾ ᱛᱚ ᱱᱮᱛᱟᱨ ᱫᱚ ᱦᱟᱸᱜ ᱡᱮ ᱡᱟᱨ ᱚᱲᱟᱜ ᱠᱩᱰᱟᱹᱢ ᱠᱚᱨᱮ ᱫᱚ ᱦᱟᱸᱜ ᱫᱟᱨᱮ ᱨᱮᱱᱟᱜ ᱵᱟᱜᱟᱱ ᱫᱚᱠᱚ ᱵᱮᱱᱟᱣᱮᱫ ᱜᱮᱭᱟ᱾ ᱦᱮᱸ ᱥᱮ ᱛᱚ ᱫᱟᱨᱮ ᱦᱚᱸ ᱢᱤᱫ ᱞᱮᱠᱟᱛᱮ ᱧᱮᱞ ᱞᱮᱠᱷᱟᱱ ᱫᱟᱨᱮ ᱨᱮᱦᱚᱸ ᱟᱹᱰᱤ ᱞᱮᱠᱟᱱ ᱡᱤᱱᱤᱥ ᱥᱟᱯᱟᱵ ᱠᱚᱠᱚ ᱧᱟᱢ ᱮᱫᱟ ᱾ ᱡᱮᱢᱚᱱ ᱫᱟᱨᱮ ᱨᱮᱱᱟᱜ ᱵᱟᱜᱟᱱ ᱠᱚ ᱠᱚᱨᱟᱣ ᱮᱫᱟ ᱚᱱᱟ ᱵᱟᱜᱟᱱ ᱠᱷᱚᱱ ᱚᱱᱟ ᱫᱟᱨᱮ ᱢᱟᱜ ᱠᱟᱛᱮᱫ, ᱟᱭᱟᱜ ᱡᱟᱵᱚᱛᱤᱭ ᱥᱟᱯᱟᱵ ᱠᱚᱭ ᱛᱮᱭᱟᱨ ᱫᱟᱲᱮᱜ ᱠᱟᱱᱟ ᱦᱮᱸ ᱥᱮ ᱛᱚ ᱩᱱᱤ ᱫᱚ ᱦᱟᱸᱜ ᱟᱡ ᱫᱟᱨᱮ ᱵᱟᱜᱟᱱ ᱨᱮᱭ ᱞᱟᱜᱟᱣ ᱢᱟᱱᱮ ᱨᱚᱦᱚᱭᱮᱫᱟᱭ ᱾ ᱟᱨ ᱟᱡ ᱮ ᱢᱟᱜ ᱫᱟ ᱾ ᱛᱚ ᱢᱤᱫᱴᱟᱝ ᱫᱟᱨᱮᱭ ᱢᱟᱜ ᱫᱟ ᱢᱚᱬᱮ ᱴᱤ ᱫᱟᱨᱮᱭ ᱵᱟᱹᱭᱥᱟᱹᱣ ᱮᱫᱟ ᱾ ᱥᱮ ᱨᱚᱦᱚᱭ ᱫᱟᱭ ᱦᱮᱸ ᱥᱮ ᱾ ᱛᱚ ᱫᱟᱜ ᱫᱤᱠ ᱫᱤᱜᱮ ᱧᱮᱞ ᱞᱮᱠᱷᱟᱱ ᱾ ᱟᱵᱚ ᱫᱟᱜ ᱡᱩᱫᱤ ᱵᱟᱝ ᱵᱚᱱ ᱧᱟᱢ ᱢᱟ ᱛᱚ ᱟᱵᱚ ᱫᱚ ᱫᱟᱜ ᱵᱟᱝ ᱧᱩ ᱞᱮᱠᱷᱟᱱ ᱵᱟᱝᱵᱚᱱ ᱛᱟᱦᱮᱸ ᱫᱟᱲᱮᱭᱟᱜᱼᱟ ᱫᱟᱜ ᱵᱟᱝ ᱧᱟᱢ ᱞᱮᱠᱷᱟᱱ ᱟᱵᱚᱣᱟᱜ ᱡᱚᱢᱟᱜ ᱡᱚᱢ ᱥᱮ ᱤᱥᱤᱱ ᱵᱟᱥᱟᱝ ᱵᱟᱵᱚᱱ ᱫᱟᱲᱮᱭᱟᱜᱼᱟ᱾ ᱟᱨ ᱫᱟᱜ ᱫᱚ ᱟᱵᱚᱣᱟᱜ ᱦᱚᱲᱢᱚ ᱨᱮ ᱟᱹᱰᱤᱜᱮ ᱞᱟᱹᱠᱛᱤ ᱠᱟᱱᱟ᱾ ᱫᱟᱜ ᱡᱩᱫᱤ ᱟᱵᱚᱣᱟᱜ ᱦᱚᱲᱢᱚ ᱨᱮ ᱵᱟᱝ ᱛᱟᱦᱮᱱᱟ᱾ ᱟᱵᱚᱣᱟᱜ ᱟᱹᱰᱤ ᱠᱤᱪᱷᱩ ᱨᱳᱜᱽ ᱟᱡᱟᱨ ᱥᱮ ᱟᱱᱟᱴ ᱠᱚ ᱦᱩᱭ ᱫᱟᱲᱮᱭᱟᱜᱼᱟ ᱾
ᱦᱳᱭ
ᱛᱚ ᱫᱟᱜ ᱫᱚ ᱟᱵᱚ ᱟᱸᱻ ᱰᱮᱞᱤ ᱢᱟᱱᱮ ᱫᱤᱱᱟᱹᱢ ᱞᱮᱠᱟᱜᱮ ᱫᱤᱱᱟᱹᱢ ᱫᱤᱱ ᱞᱮ ᱞᱮᱠᱟᱜᱮ ᱟᱵᱚ ᱫᱚ ᱫᱟᱜ ᱫᱚ ᱦᱟᱸᱜ ᱜᱷᱚᱱᱴᱟ ᱨᱮ ᱢᱤᱫ ᱞᱤᱴᱟᱨ ᱠᱟ ᱠᱟᱛᱮᱫ ᱥᱮ ᱟᱫᱷ ᱜᱷᱚᱱᱴᱟ ᱯᱚᱨ ᱯᱚᱨ ᱢᱤᱫ ᱞᱤᱴᱟᱨ ᱠᱟᱛᱮᱫ ᱫᱟᱜ ᱫᱚ ᱧᱩ ᱫᱚ ᱞᱟᱹᱠᱛᱤᱜ ᱠᱟᱱ ᱜᱮ ᱛᱟᱵᱚᱱᱟ
ᱦᱳᱭ
ᱛᱚ ᱪᱚᱵᱽᱵᱤᱥ ᱜᱷᱚᱱᱴᱟ ᱨᱮ ᱯᱟᱸᱪ ᱞᱤᱴᱟᱨ ᱛᱷᱮᱠᱮ ᱪᱷᱚ ᱞᱤᱴᱟᱨ ᱫᱟᱜ ᱫᱚ ᱧᱩ ᱫᱚ ᱟᱹᱰᱤᱜᱮ ᱞᱟᱹᱠᱛᱤᱜ ᱠᱟᱱᱟ ᱠᱮᱱᱚ ᱫᱟᱜ ᱦᱚᱲᱢᱚ ᱨᱮ ᱵᱟᱝ ᱛᱟᱦᱮᱸ ᱞᱮᱱᱠᱷᱟᱱ ᱦᱚᱲᱢᱚ ᱫᱩᱨᱵᱚᱞᱚᱜᱼᱟ ᱚᱥᱩᱥᱛᱷᱚᱜᱼᱟ ᱨᱩᱣᱟᱹᱜ ᱟᱢ ᱦᱟᱹᱥᱩᱜ ᱟᱢ ᱦᱮᱸ ᱥᱮ ᱛᱚ ᱚᱱᱟ ᱠᱷᱟᱹᱛᱤᱨ ᱛᱮ ᱫᱟᱜ ᱫᱚ ᱧᱩ ᱫᱚ ᱟᱹᱰᱤ ᱜᱮ ᱞᱟᱹᱠᱛᱤ ᱠᱟᱱᱟ ᱛᱚ ᱫᱟᱜ ᱦᱟᱸ ᱱᱮᱛᱟᱨ ᱫᱚ ᱧᱮᱞᱚᱜ ᱠᱟᱱᱟ ᱡᱮ ᱢᱩᱢᱵᱟᱭ ᱨᱮ ᱫᱟᱜ ᱨᱮᱱᱟᱜ ᱟᱱᱟᱴ ᱦᱩᱭ ᱟᱠᱟᱱᱟ ᱥᱮ ᱫᱟᱜ ᱢᱩᱢᱵᱟᱭ ᱨᱮᱫᱚ ᱠᱤᱨᱤᱧ ᱛᱮᱦᱚᱸ ᱫᱟᱜ ᱵᱟᱝ ᱧᱟᱢᱚᱜ ᱠᱟᱱᱟ ᱧᱩ ᱫᱟᱜ ᱦᱮᱸ ᱥᱮ ᱛᱚ ᱟᱹᱰᱤ ᱟᱹᱰᱤ ᱡᱟᱭᱜᱟ ᱨᱮ ᱫᱟᱜ ᱪᱷᱟᱲᱟ ᱟᱵᱚᱣᱟᱜ ᱪᱟᱥ ᱵᱟᱥ ᱵᱟᱝ ᱦᱩᱭᱩᱜᱼᱟ ᱫᱟᱜ ᱪᱷᱟᱲᱟ ᱟᱵᱚᱣᱟᱜ ᱡᱚᱢᱟᱜ ᱵᱟᱝ ᱤᱥᱤᱱᱚᱜ ᱫᱟᱜ ᱵᱟᱝ ᱛᱟᱦᱮᱸ ᱞᱮᱱᱠᱷᱟᱱ ᱟᱵᱚᱨᱮᱱ ᱡᱤᱵᱽᱡᱤᱭᱟᱹᱞᱤ ᱠᱚ ᱵᱟᱧᱪᱟᱣ ᱵᱟᱝᱠᱚ ᱛᱟᱦᱮᱱᱟ ᱦᱮᱸ ᱥᱮ ᱛᱚ ᱚᱱᱟ ᱠᱷᱟᱹᱛᱤᱨ ᱛᱮ ᱟᱵᱚᱣᱟᱜ ᱫᱚ ᱫᱟᱜ ᱫᱚ ᱟᱹᱰᱤ ᱜᱮ ᱞᱟᱹᱠᱛᱤᱜ ᱠᱟᱱᱟ ᱫᱟᱜ ᱫᱚ ᱟᱵᱚ ᱡᱟᱛᱮ ᱮ ᱟᱵᱚ ᱡᱮ ᱯᱚᱨᱤᱢᱟᱱ ᱟᱵᱚᱣᱟᱜ ᱡᱟᱦᱟᱸ ᱛᱤᱱᱟᱹᱜ ᱞᱟᱜᱟᱜ ᱛᱟᱵᱚᱱᱟ ᱩᱱᱟᱹᱜ ᱜᱮᱵᱚᱱ ᱫᱟᱜ ᱵᱚᱱ ᱠᱷᱚᱨᱪᱟᱭᱟ ᱚᱱᱟ ᱠᱷᱚᱱ ᱵᱟᱹᱲᱛᱤ ᱡᱟᱛᱮ ᱫᱟᱜ ᱫᱚ ᱟᱵᱚ ᱫᱚ ᱵᱟᱵᱚᱱ ᱠᱷᱚᱨᱪᱟᱭ ᱢᱟ ᱦᱮᱸᱥᱮ
ᱦᱳᱭ
ᱛᱚ ᱚᱱᱟ ᱠᱷᱟᱹᱛᱤᱨ ᱛᱮ ᱫᱟᱜ ᱦᱚᱸ ᱟᱵᱚ ᱯᱚᱨᱤᱢᱟᱱ ᱢᱚᱛᱚᱱ ᱜᱮ ᱢᱟᱱᱮ ᱟᱵᱚ ᱡᱟ ᱩᱰᱩᱝ ᱫᱚᱨᱠᱟᱨ ᱩᱱᱟᱹᱜ ᱩᱰᱩᱝ ᱜᱮᱵᱚᱱ ᱠᱷᱚᱨᱪᱟᱭᱟ ᱦᱮᱸᱥᱮ ᱛᱚ ᱱᱚᱝᱠᱟ ᱟᱵᱟᱨ ᱫᱷᱤᱨᱤ ᱫᱤᱠ ᱫᱤᱭᱮ ᱧᱮᱞ ᱜᱟᱱᱚᱜ ᱢᱟ ᱡᱮᱢᱚᱱ ᱫᱷᱤᱨᱤ ᱛᱮ ᱥᱮ ᱤᱴᱟᱹ ᱫᱷᱤᱨᱤ ᱥᱮ ᱱᱚᱣᱟ ᱠᱚᱫᱚ ᱦᱟᱸᱜ ᱟᱵᱚᱣᱟᱜ ᱚᱲᱟᱜ ᱵᱮᱱᱟᱣ ᱞᱟᱹᱜᱤᱫ ᱦᱟᱸᱜ ᱞᱟᱹᱠᱛᱤᱜ ᱠᱟᱱᱟ ᱦᱮᱸ ᱥᱮ ᱡᱮᱢᱚᱱ ᱤᱴᱟᱹᱛᱮ ᱯᱟᱹᱦᱤᱞ ᱫᱚ ᱦᱟᱸᱜ ᱦᱟᱥᱟ ᱛᱮᱜᱮ ᱚᱲᱟᱜ ᱠᱚ ᱵᱮᱱᱟᱣᱮᱫ ᱛᱟᱦᱮᱸᱫ ᱯᱟᱹᱦᱤᱞ ᱫᱚ ᱦᱟᱥᱟ ᱚᱲᱟᱜ ᱨᱮᱜᱮ ᱠᱚ ᱛᱟᱦᱮᱸ ᱠᱟᱱᱟ ᱛᱚ ᱱᱮᱛᱟᱨ ᱦᱚᱸ ᱦᱟᱥᱟ ᱚᱲᱟᱜ ᱫᱚ ᱢᱮᱱᱟᱜᱼᱟ ᱛᱚ ᱡᱟᱦᱟᱸ ᱛᱤᱱᱟᱜ ᱱᱤᱛᱚᱜ ᱫᱚ ᱩᱛᱱᱟᱹᱣ ᱤᱫᱤᱜ ᱠᱟᱱᱟ ᱩᱱᱟᱹᱜ ᱜᱮ ᱦᱟᱸᱜ ᱮᱠᱷᱚᱱ ᱫᱚ ᱫᱷᱤᱨᱤ ᱦᱮᱸ ᱦᱳᱭ ᱞᱟᱹᱭ ᱵᱮᱱ
ᱟᱭᱢᱟ ᱠᱤᱪᱷᱩ ᱜᱮᱵᱮᱱ ᱞᱟᱹᱭ ᱠᱮᱫᱟ ᱫᱟᱨᱮ ᱤᱫᱤ ᱠᱟᱛᱮᱫ ᱥᱮ ᱫᱟᱜ ᱤᱫᱤ ᱠᱟᱛᱮ ᱫᱷᱤᱨᱤ ᱤᱫᱤ ᱠᱟᱛᱮ ᱚᱱᱟ ᱠᱚ ᱟᱹᱰᱤ ᱟᱹᱰᱤ ᱟᱹᱰᱤ ᱡᱚᱛᱷᱟᱛ ᱡᱚᱛᱷᱟᱛ ᱠᱟᱛᱷᱟ ᱜᱮᱵᱮᱱ ᱞᱟᱹᱭ ᱟᱠᱟᱫᱟ ᱚᱱᱟ ᱞᱟᱹᱜᱤᱫ ᱟᱹᱰᱤ ᱟᱹᱰᱤ ᱥᱟᱨᱦᱟᱣ ᱟᱫᱚ
ᱦᱳᱭ ᱦᱳᱭ
ᱟᱹᱞᱤᱧ ᱠᱟᱹᱴᱤᱡ ᱞᱤᱧ ᱟᱵᱚᱣᱟᱜ ᱡᱤᱭᱚᱱ ᱨᱮ ᱫᱟᱨᱮ ᱥᱮ ᱫᱟᱜ ᱚᱠᱟᱞᱮᱠᱟᱱ ᱢᱟᱱᱮ ᱞᱟᱹᱠᱛᱤᱭ ᱟᱱ ᱜᱮᱭᱟ
ᱟᱪᱪᱷᱟ ᱟᱪᱪᱷᱟ ᱦᱮᱸ ᱢᱟ ᱛᱚᱵᱮ
ᱫᱟᱨᱮ ᱫᱚ ᱧᱮᱞ ᱞᱮᱠᱷᱟᱡ ᱚᱱᱟ ᱟᱵᱚᱣᱟᱜ ᱡᱤᱭᱚᱱ ᱥᱟᱞᱟᱜ ᱟᱹᱰᱤ ᱟᱹᱰᱤ ᱜᱟᱹᱦᱤᱨ ᱵᱷᱟᱵᱽ ᱛᱮᱜᱮ ᱡᱚᱯᱲᱟᱣ ᱢᱮᱱᱟᱜ ᱟᱠᱟᱫᱟ ᱚᱠᱟ ᱞᱮᱠᱟ ᱟᱵᱚᱣᱟᱜ ᱡᱟᱦᱟᱸ ᱵᱟᱧᱪᱟᱣ ᱛᱟᱦᱮᱸᱱ ᱨᱮᱱᱟᱜ ᱢᱩᱞ ᱟᱵᱚᱣᱟᱜ ᱤᱭᱟᱹ ᱠᱟᱱᱟ ᱥᱟᱦᱮᱫ ᱱᱚᱣᱟ ᱥᱸᱟᱦᱮᱫ ᱦᱚᱸ ᱟᱵᱚ ᱫᱟᱨᱮ ᱠᱷᱟᱹᱛᱤᱨ ᱛᱤᱨᱮ ᱜᱮᱵᱚᱱ ᱧᱟᱢᱟ ᱫᱟᱨᱮ ᱠᱷᱚᱡ ᱜᱮ ᱱᱚᱣᱟ ᱥᱟᱦᱮᱫ ᱦᱚᱸᱵᱚᱱ ᱧᱟᱢᱟ᱾ ᱟᱨ ᱫᱟᱨᱮ ᱟᱭᱢᱟ ᱞᱮᱠᱟᱱᱟᱜ ᱫᱟᱨᱮ ᱢᱮᱱᱟᱜ ᱟᱠᱟᱫᱟ ᱡᱮᱞᱮᱠᱟ ᱡᱚ-ᱡᱚ ᱫᱟᱨᱮ ᱥᱮ ᱨᱟᱱ ᱨᱮᱦᱮᱫ ᱫᱟᱨᱮ᱾ ᱟᱭᱢᱟ ᱞᱮᱠᱟᱱ ᱱᱚᱝᱠᱟᱱ ᱜᱚᱱᱚᱝ ᱟᱱ ᱫᱟᱨᱮ ᱠᱚ ᱢᱮᱱᱟᱜ ᱟᱠᱟᱫᱟ᱾ ᱚᱱᱟ ᱫᱟᱨᱮ ᱨᱮᱱᱟᱜ ᱡᱚ ᱵᱤᱞᱤ ᱠᱚ ᱟᱹᱰᱤ ᱥᱤᱵᱤᱞᱟ ᱥᱮ ᱟᱹᱰᱤ ᱫᱟᱢᱟᱱ ᱜᱮᱭᱟ᱾ ᱡᱮᱞᱮᱠᱟ ᱩᱞ ᱠᱟᱱᱴᱷᱟᱲ ᱟᱹᱧᱡᱤᱨ ᱟᱯᱮᱞ ᱠᱟᱭᱨᱟ᱾ ᱞᱤᱪᱩ, ᱵᱮᱫᱟᱱᱟ, ᱠᱷᱮᱡᱩᱨ ᱢᱟᱛᱠᱚᱢ ᱛᱮᱨᱮᱞ ᱛᱟᱨᱚᱵ ᱮᱢᱟᱱ ᱟᱭᱢᱟ ᱫᱟᱨᱮ ᱠᱚᱜᱮ ᱢᱮᱱᱟᱜ ᱟᱠᱟᱫᱟ᱾ ᱱᱚᱣᱟ ᱠᱚ ᱫᱟᱨᱮ ᱠᱷᱚᱡ ᱟᱵᱚ ᱡᱚ ᱵᱚᱱ ᱧᱟᱢᱟ᱾ ᱚᱱᱟ ᱡᱚ ᱠᱚ ᱡᱚᱢ ᱠᱟᱛᱮᱫ ᱟᱵᱚ ᱱᱟᱯᱟᱭ ᱵᱚᱱ ᱵᱩᱡᱷᱟᱹᱣᱟ ᱥᱟᱶᱛᱮ ᱚᱱᱟ ᱡᱚ ᱵᱤᱞᱤ ᱠᱚ ᱵᱟᱡᱟᱨ ᱨᱮ ᱟᱹᱠᱷᱨᱤᱧ ᱠᱟᱛᱮᱫ ᱠᱟᱹᱣᱰᱤ ᱠᱚᱵᱚᱱ ᱟᱨᱡᱟᱣ ᱫᱟᱲᱮᱭᱟᱜᱼᱟ ᱟᱨ ᱫᱟᱨᱮ ᱱᱟᱹᱲᱤ ᱠᱚᱨᱮᱱᱟᱜ ᱡᱟᱦᱟᱸ ᱥᱟᱠᱟᱢ ᱥᱟᱠᱟᱢ ᱛᱮᱦᱚᱸ ᱟᱵᱚ ᱚᱱᱟ ᱥᱟᱠᱟᱢ ᱛᱮ ᱯᱟᱛᱲᱟ ᱵᱚᱱ ᱵᱮᱱᱟᱣ ᱫᱟᱲᱤᱭᱟᱜᱼᱟ᱾ ᱯᱟᱛᱲᱟ ᱵᱮᱱᱟᱣ ᱚᱱᱟ ᱛᱮᱦᱚᱸ ᱠᱟ. ᱠᱟᱹᱣᱰᱤ ᱵᱚᱱ ᱟᱨᱡᱟᱣ ᱫᱟ ᱫᱟᱨᱮ ᱱᱟᱜ ᱰᱟᱹᱨ ᱰᱟᱹᱨ ᱠᱚᱛᱮ ᱨᱚᱦᱚᱲ ᱰᱟᱹᱨ ᱠᱚᱛᱮ ᱥᱟᱦᱟᱱ ᱥᱟᱦᱟᱱ ᱛᱮ ᱟᱵᱚ ᱥᱟᱦᱟᱱ ᱡᱟᱦᱟᱸᱛᱮ ᱟᱵᱚ ᱥᱮᱸᱜᱮᱞ ᱵᱚᱱ ᱫᱷᱚᱨᱟᱣᱟ ᱢᱟᱱᱮ ᱡᱟᱦᱟᱱᱟᱜ ᱜᱮᱵᱚᱱ ᱤᱥᱤᱱᱟ ᱥᱮᱵᱩᱱ ᱠᱚᱨᱟᱣᱟ ᱥᱟᱦᱟᱱ ᱫᱚ ᱞᱟᱜ ᱠᱟᱜ ᱜᱮᱭᱟ ᱟᱨ ᱚᱱᱟ ᱫᱟᱨᱮ ᱰᱟᱹᱨ ᱠᱚᱛᱮ ᱚᱱᱟ ᱯᱟᱴᱟ ᱡᱩᱫᱤ ᱡᱩᱛᱩᱜᱼᱟ᱾ ᱯᱟᱴᱟ ᱛᱮ ᱟᱭᱢᱟ ᱞᱮᱠᱟᱱᱟᱜ ᱫᱩᱨᱤᱵᱽ ᱠᱚ ᱡᱩᱛ ᱜᱟᱱᱚᱜᱼᱟ᱾ ᱡᱮᱞᱮᱠᱟ ᱫᱩᱲᱩᱵ ᱞᱟᱹᱜᱤᱫ ᱚᱱᱟ ᱪᱮᱭᱟᱨ ᱠᱚ ᱟᱨ ᱴᱮᱵᱮᱞ ᱠᱚ ᱟᱨ ᱚᱲᱟᱜ ᱫᱩᱣᱟᱹᱨ ᱠᱚ᱾ ᱟᱨ ᱚᱲᱟᱜ ᱡᱟᱱᱟᱞᱟ ᱠᱚ ᱟᱨ ᱚᱲᱟᱜ ᱵᱮᱱᱟᱣ ᱥᱚᱢᱟᱹᱭ ᱦᱚᱸ ᱟᱭᱢᱟ ᱜᱮ ᱯᱟᱴᱟ ᱞᱟᱜᱟᱜ ᱜᱮᱭᱟ᱾ ᱱᱚᱝᱠᱟ ᱞᱮᱠᱟᱛᱮ ᱧᱮᱞ ᱞᱮᱠᱷᱟᱡ ᱫᱟᱨᱮ ᱫᱚ ᱢᱟᱱᱮ ᱟᱹᱰᱤ ᱜᱟᱹᱦᱤᱨ ᱵᱷᱟᱵ- ᱛᱮᱜᱮ ᱡᱚᱯᱲᱟᱣ ᱢᱮᱱᱟᱜ ᱟᱠᱟᱫᱟ ᱟᱵᱚ ᱥᱟᱶᱛᱮ ᱟᱨ ᱫᱟᱜ ᱦᱚᱸ ᱚᱱᱠᱟ ᱜᱮ ᱟᱵᱚ ᱥᱟᱶ ᱟᱹᱰᱤ ᱜᱟᱹᱦᱤᱨ ᱵᱷᱟᱵᱽᱛᱮ ᱡᱚᱯᱲᱟᱣ ᱢᱮᱱᱟᱜᱼᱟ ᱪᱮᱫ ᱞᱮᱠᱟ ᱫᱟᱜ ᱡᱮᱢᱚᱱ ᱟᱨ ᱢᱤᱫᱴᱟᱝ ᱠᱚ ᱢᱮᱛᱟᱜᱼᱟ ᱫᱟᱜ ᱨᱮᱱᱟᱜ ᱧᱩᱛᱩᱢ ᱡᱤᱵᱚᱱ ᱥᱮ ᱡᱤᱭᱚᱱ᱾ ᱫᱟᱜ ᱫᱟᱜ ᱧᱩ ᱠᱟᱛᱮᱫ ᱜᱮ ᱟᱵᱚ ᱵᱟᱧᱪᱟᱣ ᱢᱮᱱᱟᱜ ᱵᱚᱱᱟ ᱥᱮ ᱫᱟᱜ ᱫᱚ ᱩᱱᱟᱹᱜ ᱜᱚᱱᱚᱝ ᱟᱱ ᱠᱟᱱᱟ᱾ ᱫᱟᱜ ᱡᱩᱫᱤ ᱢᱤᱫ ᱫᱤᱱ ᱵᱟᱵᱚᱱ ᱧᱩᱭᱟ ᱥᱮ ᱛᱚ ᱱᱟᱯᱟᱭ ᱵᱟᱝ ᱵᱩᱡᱷᱟᱹᱜ ᱛᱟᱦᱮᱱᱟ ᱟᱵᱮᱱ ᱡᱟᱦᱟᱸ ᱞᱮᱠᱟ ᱵᱮᱱ ᱞᱟᱹᱭ ᱠᱮᱫ ᱥᱮ ᱟᱵᱚ ᱥᱟᱨᱟᱫᱤᱱ ᱨᱮ ᱢᱟᱱᱮ ᱵᱟᱨᱜᱮᱞ ᱯᱩᱱ ᱴᱤᱲᱤᱡ ᱫᱷᱟᱹᱵᱤᱡ ᱴᱟᱲᱟᱝ ᱨᱮ ᱢᱚᱬᱮ ᱠᱷᱚᱱ ᱛᱩᱨᱩᱭ ᱞᱤᱴᱟᱨ ᱫᱟᱜ ᱧᱩᱭ ᱦᱩᱭᱩᱜ ᱛᱟᱵᱚᱱᱟ᱾ ᱚᱱᱠᱟ ᱞᱮᱠᱟ ᱢᱮᱱᱟᱜᱼᱟ ᱚᱱᱟ ᱫᱚ ᱟᱹᱰᱤ ᱡᱚᱛᱷᱟᱛ ᱠᱟᱛᱷᱟ ᱠᱟᱱ ᱜᱮᱭᱟ᱾ ᱚᱱᱟ ᱦᱚᱲᱢᱚ ᱨᱮ ᱡᱩᱫᱤ ᱫᱟᱜ ᱵᱟᱝ ᱛᱟᱦᱮᱱᱟ ᱥᱮ ᱢᱟᱱᱮ ᱟᱵᱚᱣᱟᱜ ᱦᱚᱲᱢᱚ ᱯᱚᱠᱠᱷᱮ ᱟᱹᱰᱤ ᱟᱱᱟᱴ ᱥᱟᱶᱛᱮ ᱟᱵᱚ ᱫᱚ ᱫᱟᱜ ᱫᱚ ᱢᱟᱱᱮ ᱥᱟᱱᱟᱢ ᱠᱤᱪᱷᱩ ᱨᱮᱜᱮ ᱫᱟᱜ ᱫᱚ ᱞᱟᱜᱟᱜ ᱜᱮᱭᱟ᱾ ᱡᱚᱢ ᱧᱩ ᱨᱮ ᱦᱳᱭᱳᱜ ᱪᱟᱥ ᱵᱟᱥ ᱨᱮ ᱦᱳᱭᱳᱜ ᱢᱟᱱᱮ ᱥᱟᱱᱟᱢ ᱠᱤᱪᱷᱩᱮ ᱫᱟᱜ ᱞᱟᱜᱟᱜ ᱜᱮᱭᱟ᱾ ᱡᱮᱢᱚᱱ ᱟᱵᱚ ᱡᱟᱦᱟᱸ ᱛᱤᱱᱟᱹᱜ ᱚᱱᱟ ᱡᱤᱵᱽᱡᱤᱭᱟᱹᱞᱤ ᱠᱚᱵᱚᱱ ᱟᱹᱥᱩᱞ ᱠᱚᱣᱟ ᱩᱱᱠᱩ ᱠᱚᱦᱚᱸ ᱫᱟᱜ ᱫᱚ ᱫᱚᱨᱠᱟᱨ ᱟᱠᱚ ᱜᱮᱭᱟ ᱧᱩ ᱞᱟᱹᱜᱤᱫ ᱯᱟᱭᱨᱟᱜ ᱞᱟᱹᱜᱤᱫ᱾ ᱟᱨ ᱟᱵᱚ ᱟᱵᱚ ᱠᱚ ᱞᱟᱹᱜᱤᱫ ᱦᱚᱸ ᱧᱩ ᱞᱟᱹᱜᱤᱫ ᱯᱟᱭᱨᱟᱜ ᱞᱟᱹᱜᱤᱫ ᱫᱟᱠᱟ ᱩᱛᱩ ᱠᱚ ᱤᱥᱤᱱ ᱞᱟᱹᱜᱤᱫ ᱥᱟᱶᱛᱮ ᱟᱵᱚ ᱡᱚᱠᱷᱚᱱ ᱡᱟᱦᱟᱸᱱᱟᱜ ᱠᱚᱵᱚᱱ ᱪᱟᱥᱟ ᱦᱳᱲᱳ ᱜᱩᱦᱩᱢ ᱯᱟᱴ ᱡᱚᱱᱰᱨᱟ ᱩᱞ ᱥᱚᱥᱟ ᱜᱟᱡᱚᱨ ᱮᱢᱟᱱᱟᱜ ᱠᱚ ᱪᱟᱥ ᱟᱱᱟᱡᱽ ᱠᱚᱨᱮ ᱦᱚᱸ ᱫᱟᱜ ᱫᱚ ᱞᱟᱜᱟᱜ ᱜᱮᱭᱟ᱾ ᱫᱟᱜ ᱵᱟᱠᱷᱟᱡ ᱫᱚ ᱵᱟᱝ ᱦᱳᱭᱳᱜᱼᱟ ᱾ ᱢᱮᱱᱫᱚ ᱢᱮᱱᱞᱮᱠᱷᱟᱡ ᱫᱚ ᱥᱟᱱᱟᱢ ᱞᱮᱠᱟᱱᱟᱜ ᱡᱤᱱᱤᱥ ᱞᱟᱹᱜᱤᱫ ᱛᱮᱜᱮ ᱫᱟᱜ ᱫᱚ ᱞᱟᱜᱟᱜ ᱠᱟᱱ ᱜᱮᱭᱟ ᱫᱟᱜ ᱫᱚ ᱫᱚ ᱟᱹᱰᱤ ᱞᱟᱹᱠᱛᱤᱭᱟᱱ ᱡᱤᱱᱤᱥ ᱠᱟᱱ ᱜᱮᱭᱟ ᱚᱱᱟ ᱞᱟᱹᱜᱤᱫ ᱛᱮ ᱫᱟᱜ ᱟᱨ ᱱᱚᱣᱟ ᱫᱟᱨᱮ ᱱᱟᱹᱲᱤ ᱠᱚᱫᱚ ᱟᱹᱰᱤ ᱢᱟᱱᱮ ᱟᱹᱰᱤ ᱞᱟᱹᱠᱛᱤᱭᱟᱱ ᱠᱟᱱ ᱜᱮᱭᱟ ᱟᱵᱚ ᱞᱟᱹᱜᱤᱫ ᱛᱮ ᱚᱱᱟᱛᱮ ᱟᱵᱮᱱ ᱡᱟᱦᱟᱸ ᱞᱮᱠᱟ ᱵᱮᱱ ᱞᱟᱹᱭ ᱠᱮᱫ ᱫᱟᱜ ᱡᱟᱦᱟᱸ ᱛᱤᱱᱟᱹᱜ ᱵᱚᱱ ᱠᱷᱚᱨᱚᱪᱟ ᱟᱹᱰᱤ ᱢᱟᱱᱮ ᱟᱹᱰᱤ ᱱᱟᱯᱟᱭ ᱵᱷᱟᱵ ᱛᱮᱵᱚᱱ ᱠᱷᱚᱨᱚᱪ ᱢᱟ ᱢᱮᱱᱫᱚ ᱡᱟᱦᱟᱸ ᱛᱤᱱᱟᱹᱜ ᱟᱵᱚᱣᱟᱜ ᱞᱟᱹᱠᱛᱤᱜᱼᱟ ᱩᱱᱟᱹᱜ ᱜᱮᱵᱚᱱ ᱠᱷᱚᱨᱚᱪ ᱢᱟ ᱞᱟᱹᱠᱛᱤ ᱠᱷᱚᱱ ᱵᱟᱹᱲᱛᱤ ᱫᱚ ᱟᱞᱚᱵᱚᱱ ᱠᱷᱚᱨᱚᱪ ᱢᱟ ᱞᱟᱹᱠᱛᱤ ᱠᱷᱚᱱ ᱵᱟᱹᱲᱛᱤ ᱠᱷᱚᱨᱚᱪ ᱞᱮᱠᱷᱟᱡ ᱦᱚᱭᱛᱳ ᱟᱵᱚ ᱥᱮᱫ ᱡᱟᱹᱥ ᱡᱟᱥᱛᱤ ᱫᱟᱜ ᱢᱮᱱᱟᱜ ᱠᱟᱫ ᱛᱮ ᱡᱟᱹᱥᱛᱤ ᱵᱚᱱ ᱠᱷᱚᱨᱚᱪᱫᱟ ᱠᱤᱱᱛᱩ ᱚᱱᱟ ᱡᱟᱹᱥᱛᱤ ᱠᱷᱚᱨᱚᱪ ᱠᱷᱟᱹᱛᱤᱨ ᱮᱴᱟᱜ ᱥᱮᱫ ᱟᱱᱟᱴ ᱦᱩᱭᱩᱜᱼᱟ᱾ ᱚᱱᱟ ᱠᱷᱟᱹᱛᱤᱨ ᱡᱟᱛᱮ ᱚᱠᱚᱭᱟᱜ ᱜᱮ ᱟᱞᱚ ᱟᱱᱟᱴ ᱦᱩᱭᱩᱜ ᱢᱟ ᱡᱟᱦᱟᱸ ᱛᱤᱱᱟᱜ ᱞᱟᱹᱠᱛᱤ ᱛᱟᱵᱚᱱ ᱩᱱᱟᱹᱜ ᱜᱮᱵᱚᱱ ᱠᱷᱚᱨᱚᱪ ᱦᱳᱭ ᱥᱮ ᱜᱚᱢᱠᱮ
ᱦᱳᱭ ᱦᱳᱭ
ᱛᱚ ᱫᱟᱨᱮ ᱟᱨ ᱫᱟᱜ ᱡᱟᱦᱟᱸ ᱞᱮᱠᱟ ᱟᱵᱚ ᱥᱟᱶ ᱱᱟᱯᱟᱭ ᱠᱟᱱᱟ᱾ ᱚᱱᱠᱟᱜᱮ ᱟᱨᱦᱚᱸ ᱟᱭᱢᱟ ᱫᱩᱨᱤᱵᱽ ᱠᱚ ᱢᱮᱱᱟᱜ ᱠᱟᱫᱟ ᱚᱱᱟ ᱠᱚᱦᱚᱸ ᱟᱵᱚ ᱥᱟᱶ ᱟᱹᱰᱤ ᱱᱟᱯᱟᱭ ᱞᱟᱹᱠᱛᱤᱭᱟᱱ ᱠᱟᱱᱟ ᱵᱤᱨ ᱵᱩᱨᱩ ᱡᱤᱵᱽ ᱡᱤᱭᱟᱹᱞᱤ ᱢᱟᱱᱮ ᱱᱚᱣᱟ ᱡᱚᱜᱚᱛ ᱨᱮ ᱥᱮ ᱱᱤᱭᱟᱹ ᱫᱷᱟᱹᱨᱛᱤ ᱯᱩᱨᱤ ᱨᱮ ᱡᱟᱦᱟᱸ ᱛᱤᱱᱟᱹᱜ ᱡᱤᱵ ᱡᱤᱭᱟᱹᱞᱤ ᱠᱚ ᱢᱮᱱᱟᱜ ᱠᱚ ᱥᱟᱱᱟᱢ ᱜᱮ ᱛᱟᱦᱮᱸ ᱫᱚᱨᱠᱟᱨ ᱪᱮᱫᱟᱜ ᱥᱮ ᱱᱚᱣᱟ ᱫᱚ ᱟᱵᱚᱣᱟᱜ ᱢᱤᱫᱴᱟᱝ ᱢᱤᱫᱴᱟᱝ ᱱᱤᱭᱚᱢ ᱞᱮᱠᱟ ᱢᱮᱱᱟᱜ ᱟᱠᱟᱫᱟ ᱡᱮᱢᱚᱱ ᱩᱱᱠᱩ ᱵᱤᱧ ᱠᱤᱫᱤᱧ ᱵᱤᱧ ᱠᱤᱫᱤᱧ ᱤᱧ ᱫᱚ ᱟᱨ ᱨᱚᱴᱮ ᱫᱚ ᱥᱚᱥᱚᱨᱚᱡ ᱠᱚ ᱡᱚᱢ ᱠᱚᱣᱟ ᱱᱚᱜᱼᱚ ᱱᱚᱝᱠᱟ ᱞᱟᱭᱚᱝ ᱨᱮᱱᱟᱜ ᱡᱟᱦᱟᱸ ᱢᱤᱫᱴᱟᱝ ᱱᱤᱭᱚᱢ ᱢᱮᱱᱟᱜ ᱠᱟᱫᱟ᱾ ᱱᱚᱜᱼᱚ ᱱᱤᱭᱟᱹ ᱱᱤᱭᱚᱢ ᱡᱩᱫᱤ ᱟᱵᱚ ᱡᱟᱦᱟᱱᱟᱜ ᱢᱤᱫᱴᱟᱝ ᱵᱚᱱ ᱪᱟᱵᱟᱭᱟ ᱛᱚ ᱚᱱᱟ ᱵᱟᱹᱲᱤᱡ ᱦᱩᱭᱩᱜᱼᱟ ᱞᱟᱭᱚᱝ ᱞᱟᱹᱜᱤᱫ ᱛᱮ ᱚᱱᱟ ᱞᱟᱹᱜᱤᱫ ᱛᱮ ᱥᱟᱱᱟᱢ ᱠᱤᱪᱷᱩ ᱠᱤᱪᱷᱩᱜ ᱜᱮ ᱱᱚᱣᱟ ᱞᱟᱭᱚᱝ ᱨᱮ ᱛᱟᱦᱮᱸ ᱫᱚᱨᱠᱟᱨ᱾